ᱛᱟᱨᱟᱥᱼᱼ
ᱦᱚᱭ ᱡᱚᱦᱟᱨ ᱜᱮ ᱜᱚᱢᱠᱮ᱾
ᱦᱳᱭ ᱥᱟᱹᱜᱩᱱ ᱥᱮᱛᱟᱜ᱾
ᱦᱳᱭ ᱥᱟᱜᱩᱱ ᱥᱮᱛᱟᱜ᱾
ᱦᱚᱸ᱾
ᱟᱨ ᱪᱮᱜ ‌ᱞᱮᱠᱟ ᱱᱟᱯᱟᱭ ᱵᱟᱲᱟ ᱜᱮᱛᱚ?
ᱦᱮᱸ ᱜᱚᱢᱠᱮ ᱱᱤᱛᱚᱜ ᱞᱮᱠᱟ ᱫᱚ ᱪᱟᱸᱫᱚ ᱵᱚᱸᱜᱟ ᱫᱟᱭᱟ ᱫᱩᱞᱟᱹᱲ ᱛᱮᱫᱚ ᱟᱹᱰᱤ ᱱᱟᱯᱟᱭ ᱜᱮ ᱢᱮᱱᱟᱜ ᱠᱟᱜ ᱞᱤᱧᱟ᱾ ᱚᱲᱟᱜ ᱦᱚᱲ ᱠᱚᱦᱚᱸ ᱟᱹᱰᱤ ᱱᱟᱯᱟᱭ ᱜᱮ ᱢᱮᱱᱟᱜ ᱵᱟᱲᱟᱜ ᱠᱟᱜ ᱠᱚᱣᱟ᱾
ᱦᱚᱭ ᱦᱚᱭ ᱦᱚᱭ ᱦᱚᱭ ᱛᱟᱦᱚᱞᱮ ᱱᱟᱯᱟᱭ ᱠᱷᱟᱱ ᱜᱮ ᱦᱟᱸᱜ ᱱᱟᱯᱟᱭᱟ ᱟᱨᱼᱼ ᱪᱮᱫ ᱟᱨ ᱱᱟᱯᱟᱭ ᱜᱮᱛᱚ ᱦᱟᱸᱜ ᱟᱸᱻ ᱪᱟᱸᱫᱚ ᱵᱚᱸᱜᱟ ᱴᱷᱮᱱ ᱦᱚᱸᱵᱚᱱᱼᱼ
ᱦᱳᱭ ᱜᱚᱢᱠᱮ ᱟᱞᱤᱧ ᱞᱟᱹᱭᱮᱜ-ᱟ ᱟᱵᱤᱱ ᱫᱚ ᱪᱮᱫ ᱞᱮᱠᱟ ᱢᱮᱱᱟᱜ ᱠᱟᱜ ᱵᱮᱱᱟ?
ᱦᱳᱭ ᱟᱹᱞᱤᱧ ᱦᱚᱸ ᱱᱤᱛᱚᱜ ᱫᱚ ᱦᱟᱸᱜ ᱮᱸ ᱱᱟᱯᱟᱭ ᱜᱮ ᱢᱮᱱᱟᱜ ᱟᱠᱟᱜ ᱞᱤᱧᱟ ᱟᱨ ᱚᱲᱟᱜ ᱠᱚᱨᱮᱱ ᱦᱚᱸ ᱥᱟᱱᱟᱢ ᱠᱚᱜᱮ ᱱᱟᱯᱟᱭ ᱵᱟᱲᱟ ᱜᱮ ᱢᱮᱱᱟᱜ ᱟᱠᱼᱼ ᱠᱟᱜ ᱠᱚᱣᱟ᱾
ᱱᱟᱯᱟᱭ ᱠᱷᱟᱱ ᱜᱮ ᱱᱟᱯᱟᱭ ᱜᱚᱢᱠᱮ᱾
ᱦᱳᱭ ᱦᱳᱭ ᱦᱳᱭ᱾
ᱟᱫᱚ ᱞᱤᱧ ᱢᱮᱱᱮᱜ ᱛᱟᱦᱮᱸᱱᱟ ᱜᱚᱢᱠᱮ ᱮᱱᱟᱝ ᱡᱟᱦᱟᱸᱼᱼ ᱚᱱᱟ ᱞᱟᱝ ᱨᱚᱯᱚᱲᱨᱱᱟ ᱦᱟᱸᱜ ᱚᱱᱮ ᱚᱱᱟ ᱤᱫᱤ ᱠᱟᱛᱮᱜ ᱠᱟᱹᱴᱤᱡ ᱦᱟᱸᱜᱼᱼ ᱢᱩᱪᱟᱹᱫ ᱥᱮᱱ ᱦᱟᱸᱜ ᱞᱤᱧ ᱞᱟᱹᱭ ᱥᱮᱼᱼ
ᱦᱳᱭ ᱦᱳᱭ ᱦᱳᱭ ᱦᱳᱭ ᱜᱚᱢᱠᱮ ᱟᱹᱰᱤ ᱱᱟᱯᱟᱭ ᱜᱚᱞᱯᱚ ᱵᱮᱱ ᱩᱭᱦᱟᱹᱨ ᱠᱟᱜ-ᱟ ᱟᱹᱞᱤᱧ ᱦᱚᱸ ᱞᱤᱧ ᱦᱤᱰᱤᱧ ᱜᱚᱫ ᱞᱮᱫ ᱜᱮᱭᱟ᱾ ᱢᱟ ᱛᱚᱵᱮ ᱚᱱᱟ ᱜᱚᱞᱯᱷᱚ ᱵᱤᱱ ᱞᱟᱹᱭ ᱢᱩᱪᱟᱹᱜ ᱞᱮᱠᱷᱟᱱ ᱥᱮ ᱟᱹᱰᱤ ᱜᱮ ᱱᱟᱯᱟᱭᱚᱜᱼᱟ᱾
ᱦᱳᱭ ᱦᱳᱭ ᱦᱮᱸ ᱟᱫᱚ ᱚᱱᱮ ᱞᱤᱧ ᱢᱮᱱ ᱠᱮᱫ ᱫᱚ ᱦᱟᱸᱜ ᱟᱸᱻ ᱩᱱᱠᱩ ᱦᱟᱸᱜᱼᱼ ᱮᱭᱟᱭ ᱠᱩᱲᱤ ᱮᱭᱟᱭ ᱠᱚᱲᱟ ᱫᱚ ᱦᱟᱸᱜ ᱟᱠᱚ ᱢᱩᱫᱽ ᱨᱮᱜᱮ ᱦᱟᱸᱜᱼᱼ ᱠᱚ ᱩᱱᱠᱤᱱ ᱯᱤᱞᱪᱩ ᱦᱟᱲᱟᱢ ᱯᱤᱞᱪᱩ ᱦᱩᱲᱤ ᱫᱚ ᱦᱟᱸᱜ ᱠᱤᱱᱼᱼ ᱵᱟᱯᱞᱟ ᱟᱠᱟᱫ ᱠᱚᱣᱟ ᱡᱩᱨᱤᱼᱯᱟᱹᱨᱤ ᱠᱟᱫ ᱠᱚᱣᱟ ᱟᱨ ᱪᱮᱫᱼᱼ
ᱦᱳᱭ ᱦᱳᱭ
ᱟᱫᱚ ᱤᱱᱟᱹ ᱛᱟᱭᱚᱢ ᱫᱚ ᱦᱟᱸᱜ ᱚᱱᱠᱟᱜᱮ ᱩᱱᱠᱩ ᱨᱮᱱ ᱦᱚᱸ ᱟᱭᱢᱟ ᱠᱚᱲᱟ ᱠᱩᱲᱤ ᱠᱚ ᱦᱩᱭᱱᱟ ᱟᱫᱚ ᱠᱚᱲᱟ ᱠᱩᱲᱤ ᱦᱩᱭᱮᱱ ᱠᱷᱟᱱ ᱫᱚ ᱟᱫᱚ ᱦᱟᱸᱜ ᱟᱵᱚᱣᱟᱜ ᱢᱟ ᱡᱟᱹᱛ ᱯᱟᱹᱨᱤᱥ ᱢᱟ ᱦᱟᱸᱜ ᱵᱟᱝ ᱦᱩᱭ ᱠᱟᱱᱟ
ᱦᱳᱭ ᱦᱳᱭ ᱜᱚᱢᱠᱮ
ᱟᱫᱚ ᱡᱟᱹᱛ ᱯᱟᱹᱨᱤᱥ ᱵᱟᱝ ᱦᱩᱭ ᱠᱷᱟᱱ ᱢᱟ ᱡᱟᱹᱛ ᱯᱟᱹᱨᱤᱥ ᱞᱟᱜᱟᱜ ᱞᱟᱜᱟᱜᱼᱟ ᱛᱚ ᱚᱱᱠᱟ ᱞᱮᱠᱟᱛᱮ ᱦᱟᱸᱜ ᱟᱹᱞᱤᱧ ᱡᱟᱦᱟᱸ ᱛᱤᱱᱟᱹᱜ ᱞᱤᱧ ᱵᱟᱲᱟᱭᱟ
ᱦᱳᱭ ᱦᱳᱭ
ᱦᱚᱭ ᱟᱸᱻᱼᱼ ᱥᱟᱥᱟᱝ ᱵᱮᱰᱟ ᱨᱮ ᱦᱟᱸᱜ ᱠᱚ ᱡᱟᱹᱛ ᱯᱟᱹᱨᱤᱥ ᱞᱮᱱᱟ
ᱟᱪᱪᱷᱟ
ᱦᱳᱭ ᱦᱳᱭ ᱦᱳᱭ
ᱟᱪᱪᱷᱟ ᱜᱚᱝᱠᱮ ᱚᱱᱟᱫᱚ ᱚᱠᱟ ᱞᱮᱠᱟ
ᱚᱱᱟ ᱫᱚ ᱦᱟᱸᱜ ᱜᱚᱢᱠᱮ ᱚᱸᱰᱮ ᱫᱚ ᱢᱟᱱᱮ ᱟᱵᱚᱣᱟᱜ ᱡᱟᱦᱟᱸ ᱛᱤᱱᱟᱹᱜ ᱡᱟᱹᱛ ᱠᱚ ᱢᱮᱱᱟᱜ ᱛᱟᱵᱚᱱᱟ ᱢᱟᱱᱮ ᱚᱱᱟ ᱡᱚᱛᱚ ᱡᱚᱛᱚ ᱡᱟᱹᱛ ᱠᱚᱦᱚᱸ ᱚᱸᱰᱮ ᱠᱚ ᱦᱟᱹᱴᱤᱧ ᱞᱮᱫᱟ ᱟᱨ ᱪᱮᱫ ᱟᱭᱢᱟ ᱜᱟᱱ ᱡᱟᱹᱛ ᱜᱮ ᱚᱱᱠᱟ ᱠᱚ ᱦᱟᱹᱼᱼ ᱦᱟᱹᱴᱤᱧ ᱞᱮᱫᱟ ᱡᱮᱢᱚᱱ ᱢᱮᱱᱟᱜ ᱟᱠᱟᱫ ᱛᱟᱵᱚᱱᱟ ᱟᱵᱚᱣᱟᱜ ᱢᱟᱱᱰᱤ ᱢᱟᱱᱰᱤ ᱯᱟᱹᱨᱤᱥ ᱢᱩᱨᱢᱩ ᱯᱟᱹᱨᱤᱥ ᱦᱚᱭ ᱛᱟᱨᱯᱚᱨᱮ ᱦᱮᱢᱵᱨᱚᱢ ᱯᱟᱹᱨᱤᱥ ᱴᱩᱰᱩ ᱯᱟᱹᱨᱤᱥ ᱦᱟᱸᱥᱫᱟᱜ ᱯᱟᱹᱨᱤᱥ ᱥᱚᱨᱮᱱᱼᱼ ᱯᱟᱹᱨᱤᱥ ᱟᱨᱦᱚᱸ ᱚᱱᱠᱟ ᱜᱮ ᱟᱹᱰᱤ ᱜᱟᱱ ᱜᱮ ᱢᱮᱱᱟᱜ ᱟᱠᱟᱫᱟ ᱟᱫᱚ ᱦᱟᱸᱜ ᱱᱚᱰᱮ ᱦᱟᱸᱜ ᱢᱤᱫᱴᱟᱱ ᱠᱟᱛᱷᱟ ᱞᱤᱧ ᱩᱭᱦᱟᱹᱨ ᱧᱟᱢ ᱜᱚᱫ ᱠᱮᱫᱟ ᱦᱟᱸᱜ
ᱦᱚᱭ ᱜᱚᱢᱠᱮ ᱢᱟ ᱞᱟᱹᱭ ᱵᱤᱱ
ᱦᱮᱸ ᱱᱚᱜᱼᱚᱱᱟ ᱡᱟᱦᱟᱸ ᱟᱨᱦᱚᱸ ᱢᱮᱱᱟᱜ ᱟᱠᱟᱫᱟ ᱵᱟᱥᱠᱮ ᱯᱟᱹᱨᱤᱥ ᱛᱟᱨᱯᱚᱨᱮ ᱵᱮᱥᱨᱟ ᱯᱟᱹᱨᱤᱥ ᱟᱫᱚ ᱱᱚᱜ ᱱᱚᱝᱠᱟᱜ ᱜᱮ ᱦᱟᱸᱜ ᱱᱩᱜᱼᱩ ᱱᱩᱠᱩ ᱢᱟᱱᱰᱤ ᱟᱨ ᱵᱮᱥᱨᱟ
ᱦᱚᱭ
ᱛᱟᱞᱟᱨᱮ ᱢᱤᱫᱴᱟᱹᱝ ᱚᱠᱟ ᱞᱮᱠᱟ ᱪᱚᱝ ᱦᱟᱸᱜ ᱯᱟᱹᱦᱤᱞ ᱧᱚᱜ ᱨᱮ ᱠᱟᱹᱣᱡᱟᱹ ᱠᱷᱟᱹᱯᱟᱹᱨᱤ ᱦᱩᱭ ᱞᱮᱱᱟ ᱮᱯᱮᱨᱦᱮᱸᱰᱮ ᱥᱤᱨᱡᱟᱹᱣ ᱞᱮᱱᱟ
ᱦᱚᱭ ᱦᱚᱭ ᱜᱚᱢᱠᱮ
ᱦᱚᱭ ᱟᱫᱚ ᱩᱱ ᱥᱚᱢᱚᱭ ᱱᱚᱣᱟ ᱠᱟᱹᱣᱡᱟᱹ ᱠᱷᱟᱹᱯᱟᱹᱨᱤ ᱮᱯᱮᱨᱦᱮᱸᱰᱮ ᱥᱤᱨᱡᱟᱹᱣ ᱞᱮᱱᱠᱷᱟᱱ ᱫᱚ ᱦᱟᱸᱜ ᱟᱫᱚ ᱤᱱᱟᱹ ᱚᱠᱛᱚ ᱠᱷᱚᱱᱜᱮ ᱦᱟᱸᱜ ᱱᱚᱜᱼ ᱱᱟ ᱢᱟᱱᱰᱤ ᱟᱨ ᱵᱮᱥᱨᱟ ᱛᱟᱞᱟ ᱨᱮᱫᱚ ᱢᱟᱱᱮ ᱦᱟᱸᱜ ᱡᱩᱨᱤ ᱯᱟᱹᱨᱤ ᱥᱟᱹᱜᱟᱹᱭ ᱫᱚ ᱵᱟᱝ ᱛᱚᱯᱚᱞᱚᱜᱼᱟ ᱟᱨ ᱪᱮᱫ ᱱᱚᱝᱠᱟ ᱵᱟᱯᱞᱟ ᱵᱤᱦᱟ ᱠᱚᱦᱚᱸ ᱦᱟᱸᱜ ᱵᱟᱭ ᱜᱟᱱᱚᱜᱼᱟ
ᱟᱪᱪᱷᱟ ᱟᱨᱦᱚᱸ ᱜᱚᱢᱠᱮ ᱟᱨ ᱢᱤᱫᱴᱟᱹᱝ ᱠᱩᱠᱞᱤ
ᱦᱚᱭ
ᱢᱟᱱᱮ ᱪᱮᱫ ᱞᱮᱠᱟ ᱠᱚ ᱢᱟᱱᱮ ᱮᱯᱮᱨ ᱦᱮᱸᱰᱮᱡ ᱞᱮᱱᱛᱮ ᱥᱮ ᱪᱮᱫ ᱞᱮᱠᱟ ᱠᱚ ᱢᱟᱱᱮ ᱠᱷᱟᱹᱯᱟᱹᱨᱤ ᱜᱚᱫ ᱞᱮᱱᱛᱮ ᱡᱮ ᱵᱟᱯᱞᱟ ᱵᱟᱭ ᱜᱟᱱᱚᱜᱼᱟ ᱥᱮ ᱟᱨᱦᱚᱸ ᱟᱹᱰᱤ ᱟᱭᱢᱟ ᱟᱭᱢᱟ ᱠᱟᱹᱢᱤ ᱩᱱᱠᱩ ᱥᱟᱞᱟᱜ ᱵᱟᱝ ᱢᱤᱞᱚᱱᱚᱜᱼᱟ ᱚᱱᱟ ᱡᱩᱫᱤ ᱵᱤᱱ ᱵᱟᱲᱟᱭ ᱠᱷᱟᱱ ᱠᱟᱹᱴᱤᱡ ᱵᱤᱱ ᱞᱟᱹᱭ ᱠᱮᱭᱟ ᱢᱟᱱᱮ ᱪᱮᱫ ᱠᱚ ᱢᱟᱱᱮ ᱪᱮᱫ ᱠᱷᱟᱹᱛᱤᱨ ᱥᱮ ᱪᱮᱫ ᱠᱚ ᱠᱷᱟᱹᱯᱟᱹᱨᱤ ᱞᱮᱱᱛᱮ
ᱦᱚᱭ ᱦᱚᱭ ᱟᱨ ᱚᱱᱟ ᱫᱚ ᱦᱟᱸᱜ ᱟᱹᱞᱤᱧ ᱦᱚᱸ ᱵᱟᱹᱞᱤᱧ ᱞᱟᱹᱭ ᱥᱚᱫᱚᱨ ᱫᱟᱲᱮᱭᱟᱜ ᱠᱟᱱᱟ ᱦᱟᱸᱜ ᱱᱤᱭᱟᱹ ᱚᱠᱛᱚ ᱫᱚ ᱵᱟᱹᱞᱤᱧ ᱵᱟᱲᱟᱭᱟ ᱟᱨ ᱪᱮᱫ ᱦᱟᱸᱜ ᱞᱤᱧ ᱟᱸᱡᱚᱢ ᱟᱠᱟᱫᱟ ᱡᱮ ᱱᱚᱜᱼᱚ ᱱᱚᱝᱠᱟ ᱢᱟᱱᱮ ᱩᱱᱠᱩ ᱛᱟᱞᱟᱨᱮ ᱮᱯᱮᱨᱦᱮᱱ ᱦᱩᱭ ᱞᱮᱱᱟ ᱦᱩᱭ ᱞᱮᱱᱟ ᱠᱷᱟᱹᱛᱤᱨ ᱛᱮ ᱦᱟᱸᱜ ᱱᱤᱛ ᱦᱟᱹᱵᱤᱡ ᱦᱚᱸ ᱵᱟᱵᱚᱱ ᱵᱟᱯᱞᱟᱜ ᱠᱟᱱᱟ ᱥᱮ ᱡᱩᱨᱤ ᱯᱟᱹᱨᱤ ᱫᱚ ᱦᱟᱸᱜ ᱵᱟᱝ ᱛᱚᱯᱚᱞᱚᱜᱼᱟ ᱥᱟᱹᱜᱟᱹᱭ ᱫᱚ ᱟᱨ ᱪᱮᱫ
ᱦᱮᱸ
ᱦᱳᱭ ᱦᱳᱭ
ᱟᱨ ᱜᱚᱢᱠᱮ ᱠᱚ ᱞᱟᱹᱭᱟ ᱥᱮ ᱪᱮᱫ ᱢᱟᱱᱰᱤ ᱟᱨ ᱠᱤᱥᱠᱩ ᱫᱚ ᱮᱠᱟᱞ ᱜᱮ ᱵᱟᱠᱚ ᱯᱮᱲᱟᱜᱼᱟ ᱥᱮ ᱱᱚᱣᱟ ᱵᱟᱯᱞᱟ ᱵᱤᱦᱟᱹ ᱠᱚᱫᱚ ᱮᱠᱫᱚᱢ ᱜᱮ ᱵᱟᱝ ᱜᱟᱱᱚᱜ ᱛᱟᱵᱚᱱᱟ ᱾
ᱦᱚᱭ ᱦᱚᱭ ᱦᱚᱭ ᱦᱚᱭ ᱦᱚᱭ
ᱜᱚᱝᱠᱮ ᱢᱟᱱᱮ ᱩᱱᱠᱩ ᱛᱟᱞᱟ ᱨᱮᱱᱟᱜ ᱮᱯᱮᱨᱦᱮᱸᱰᱮ ᱡᱩᱫᱤ ᱵᱤᱱ ᱵᱟᱲᱟᱭ ᱠᱷᱟᱱ ᱫᱚ
ᱚᱱᱟ ᱫᱚ ᱦᱟᱸᱜ ᱵᱟᱹᱞᱤᱧ ᱞᱟᱹᱭ ᱫᱟᱲᱮᱭᱟᱜ ᱠᱟᱱᱟ ᱢᱮᱱᱠᱷᱟᱱ ᱱᱚᱜᱼᱚ ᱱᱚᱝᱠᱟ ᱦᱟᱯᱲᱟᱢ ᱠᱚ ᱥᱮ ᱫᱩᱫᱩᱜᱚ ᱫᱟᱹᱫᱩ ᱠᱚ ᱴᱷᱮᱱ ᱠᱷᱚᱱᱟᱜ ᱜᱮ ᱦᱟᱸᱜ ᱢᱚᱪᱟ ᱢᱚᱪᱟ ᱛᱮᱦᱚᱸ ᱢᱟᱱᱮ ᱢᱚᱪᱟ ᱢᱚᱪᱟ ᱛᱮᱜᱮ ᱦᱟᱸᱜ ᱞᱤᱧ ᱟᱸᱡᱚᱢ ᱟᱹᱜᱩ ᱟᱠᱟᱫᱟ ᱵᱟᱭ ᱜᱟᱱᱚᱜᱼᱟ ᱟᱨ ᱪᱮᱫ ᱠᱤᱥᱼᱼ ᱠᱤᱥᱠᱩ ᱟᱨ ᱢᱟᱹᱰᱤ ᱛᱟᱞᱟᱨᱮ ᱵᱟᱯᱞᱟ ᱫᱚ ᱦᱟᱸᱜ ᱟᱨ ᱵᱮᱥᱨᱟ ᱛᱟᱞᱟ ᱨᱮᱦᱚᱸ ᱾
ᱟᱪᱪᱷᱟ ᱟᱪᱪᱷᱟ ᱜᱚᱝᱠᱮ
ᱦᱳᱭ ᱦᱳᱭ ᱟᱫᱚ ᱛᱟᱦᱚᱞᱮ ᱢᱤᱫᱴᱟᱝ ᱦᱟᱜ ᱟᱵᱮᱱ ᱴᱷᱮᱱ ᱠᱩᱠᱞᱤ ᱞᱤᱧ ᱫᱚᱦᱚᱭᱮᱫᱼᱟ ᱱᱚᱜᱼᱚᱭ ᱡᱮ ᱟᱵᱚᱨᱮᱱ ᱦᱮᱸ ᱫᱟᱫᱩ ᱫᱩᱫᱩᱜᱚ ᱛᱟᱦᱮᱱ ᱠᱟᱱᱟ ᱢᱮᱱᱟᱜ ᱠᱚᱣᱟ ᱟᱫᱚ ᱩᱱᱠᱩ ᱴᱷᱮᱱ ᱠᱷᱚᱱ ᱟᱵᱮᱱ ᱱᱚᱜᱚ ᱱᱚᱝᱠᱟ ᱡᱚᱠᱷᱚᱱ ᱦᱟᱸᱜ ᱥᱮᱫᱟᱭ ᱧᱚᱜ ᱥᱮ ᱯᱟᱹᱦᱤᱞ ᱡᱩᱜᱽ ᱫᱚ ᱦᱟᱸᱜ ᱟᱵᱚ ᱡᱮᱢᱚᱱ ᱱᱚᱣᱟ ᱯᱷᱳᱱ ᱠᱚ ᱫᱚ ᱦᱟᱸᱜ ᱵᱟᱝ ᱛᱟᱦᱮᱸ ᱠᱟᱱ ᱛᱟᱵᱚᱱᱟ ᱾ ᱟᱫᱚ ᱤᱱᱟᱹ ᱚᱠᱛᱚ ᱟᱵᱮᱱ ᱩᱱᱠᱩᱣᱟᱜ ᱢᱚᱪᱟ ᱢᱚᱪᱟ ᱛᱮᱦᱟᱸᱜ ᱚᱱᱠᱟᱱᱟᱜ ᱯᱟᱹᱦᱤᱞ ᱡᱩᱜᱽ ᱨᱮᱱᱟᱜ ᱡᱟᱦᱟᱸ ᱠᱟᱛᱷᱟ ᱠᱚ ᱾ ᱥᱮ ᱠᱩᱫᱩᱢ ᱠᱚ ᱠᱟᱹᱦᱱᱤ ᱠᱚ ᱵᱮᱱ ᱟᱸᱡᱚᱢ ᱠᱟᱫᱟ ᱥᱮ ᱵᱟᱝ ᱥᱮ ᱞᱟᱹᱭ ᱵᱟᱲᱟ ᱟᱠᱟᱫ ᱵᱮᱱᱟ ᱠᱚ ᱥᱮ ᱵᱟᱝ ᱡᱩᱫᱤ ᱚᱱᱟ? ᱠᱚ ᱠᱟᱹᱴᱤᱡ ᱵᱮᱱ ᱵᱟᱲᱟᱭ ᱠᱷᱟᱱ ᱚᱠᱟ ᱞᱮᱠᱟ ᱵᱮᱱ ᱟᱸᱡᱚᱢ ᱟᱠᱟᱫᱟ ᱠᱟᱹᱴᱤᱡ ᱵᱮᱱ ᱞᱟᱹᱭ ᱥᱚᱫᱚᱨ ᱞᱮᱠᱷᱟᱱ?
ᱦᱳᱭ ᱦᱳᱭ ᱜᱚᱝᱠᱮ ᱵᱟᱲᱟᱭ ᱢᱟ ᱞᱟᱹᱭ ᱫᱚᱠᱚ ᱞᱟᱹᱭ ᱟᱠᱟᱫ ᱞᱤᱧ ᱜᱮᱭᱟ ᱮᱠᱷᱚᱱᱳ ᱢᱮᱱᱟᱜ ᱠᱚᱜᱮ ᱜᱮᱭᱟ ᱾ ᱮᱠᱷᱚᱱ ᱦᱚᱞᱤᱧ ᱠᱩᱞᱤ ᱵᱟᱲᱟ ᱠᱚᱜᱮᱭᱟ ᱮᱠᱷᱚᱱ ᱦᱚᱸᱠᱚ ᱞᱟᱹᱭ ᱜᱮᱭᱟ ᱾
ᱟᱪᱪᱷᱟ ᱟᱪᱪᱷᱟ
ᱟᱨ ᱢᱤᱫᱴᱮᱱ ᱢᱟᱱᱮ ᱪᱮᱫᱞᱮᱠᱟᱧ ᱞᱟᱹᱭᱟ ᱯᱟᱹᱦᱤᱞ ᱜᱚᱞᱯᱷᱚ ᱠᱚᱫᱚ ᱢᱟᱱᱮ ᱠᱤᱪᱷᱩ ᱠᱤᱪᱷᱩ ᱠᱤᱪᱷᱩᱜᱟᱱ ᱡᱟᱭᱜᱟ ᱨᱮ ᱡᱟᱦᱟᱸ ᱫᱮᱵ ᱫᱮᱵᱟᱞᱚᱠᱽ ᱥᱮ ᱯᱩᱡᱟᱹ ᱯᱟᱥᱟ ᱠᱚ ᱥᱮ ᱯᱚᱨᱚᱵᱽ ᱯᱟᱹᱞᱤ ᱠᱚ ᱦᱩᱭᱩᱜ ᱜᱮᱭᱟ ᱜᱚᱝᱠᱮ ᱚᱱᱟ ᱠᱚᱨᱮᱱᱟᱜ ᱠᱟᱹᱴᱤᱡ ᱜᱟᱞᱢᱟᱨᱟᱣ ᱠᱚ ᱞᱟᱹᱭ ᱵᱟᱲᱟᱣ ᱟᱠᱟᱫ ᱞᱤᱧᱟᱹ ᱾
ᱟᱪᱪᱷᱟ ᱟᱪᱪᱷᱟ ᱪᱷᱟ
ᱟᱨ ᱢᱤᱫᱴᱟᱝ ᱜᱚᱝᱠᱮᱧ ᱞᱟᱹᱭᱮᱫᱼᱟ ᱡᱟᱦᱟᱸ ᱠᱷᱟᱱᱫᱤᱨᱟᱱᱤ ᱯᱚᱨᱚᱵᱽ ᱾
ᱦᱳᱭ ᱦᱳᱭ
ᱚᱱᱟ ᱵᱤᱱ ᱟᱸᱡᱚᱢ ᱵᱟᱲᱟᱣ ᱟᱠᱟᱜᱼᱟ ᱥᱮ ᱵᱟᱝ?
ᱠᱷᱟᱸᱫᱤᱨᱟᱱᱤ ᱯᱚᱨᱚᱵ ᱫᱚ ᱦᱟᱸᱜ ᱵᱟᱹᱞᱤᱧ ᱟᱸᱡᱚᱢ ᱟᱠᱟᱜᱼᱟ ᱟᱵᱮᱱᱟᱜ ᱢᱚᱪᱟ ᱠᱷᱚᱱᱜᱮ ᱦᱟᱸᱜ ᱯᱳᱭᱞᱳ ᱞᱤᱧ ᱟᱸᱡᱚᱢᱮᱫᱟ ᱟᱨ ᱪᱮᱫ ᱾
ᱟᱪᱪᱷᱟ ᱟᱪᱪᱷᱟ ᱜᱚᱝᱠᱮ ᱟᱪᱪᱷᱟ ᱚᱱᱟ ᱜᱚᱞᱯᱷᱚ ᱠᱟᱹᱴᱤᱡ ᱞᱤᱧ ᱞᱟᱹᱭ ᱟᱵᱮᱱ ᱜᱮ ᱦᱳᱭ ᱥᱮ ᱾
ᱦᱳᱭ ᱦᱳᱭ ᱞᱟᱹᱭ ᱵᱤᱱ ᱾
ᱢᱟᱱᱮ ᱡᱟᱦᱟᱸ ᱫᱚ ᱠᱷᱟᱸᱫᱤ ᱨᱟᱱᱤ ᱫᱚᱭ ᱦᱩᱭᱩᱜ ᱠᱟᱱᱟ ᱢᱤᱫᱴᱟᱝ ᱠᱩᱲᱤ ᱜᱤᱫᱽᱨᱟᱹ ᱵᱚᱸᱜᱟ ᱜᱮ ᱦᱩᱭᱩᱜ ᱠᱟᱱᱟ ᱥᱮ ᱾ ᱠᱷᱟᱸᱫᱤ ᱨᱟᱱᱤ ᱢᱟᱱᱮ ᱠᱩᱲᱤ ᱜᱤᱫᱽᱨᱟᱹ ᱜᱮ ᱾
ᱦᱳᱭ
ᱢᱟᱱᱮ ᱚᱠᱟᱞᱮᱠᱟᱨᱮ ᱱᱩᱭ ᱠᱷᱟᱸᱫᱤ ᱢᱟᱹᱭ ᱥᱮ ᱠᱷᱟᱸᱫᱤ ᱵᱚᱸᱜᱟ
ᱦᱳᱭ
ᱢᱟᱱᱮ ᱚᱠᱟᱞᱮᱠᱟᱨᱮ ᱚᱸᱰᱮ ᱚᱱᱟ ᱡᱟᱭᱜᱟ ᱨᱮ ᱪᱟᱞᱟᱣ ᱮᱱᱟᱭ? ᱡᱟᱭᱜᱟ ᱨᱮᱱᱟᱜ ᱧᱩᱛᱩᱢ ᱵᱮᱥ ᱴᱷᱤᱠ ᱵᱟᱹᱞᱤᱧ ᱩᱭᱦᱟᱹᱨ ᱫᱟᱲᱮᱭᱟᱜ ᱠᱟᱱᱟ ᱢᱮᱱᱠᱷᱟᱱ ᱚᱱᱟ ᱟᱵᱚ ᱵᱮᱝᱜᱚᱞ ᱫᱤᱥᱚᱢ ᱵᱮᱝᱜᱚᱞ ᱯᱚᱱᱚᱛ ᱨᱮᱱᱟᱜ ᱨᱟᱭᱯᱩᱨ ᱵᱞᱚᱠ ᱥᱮᱱᱟᱜ ᱜᱷᱚᱴᱚᱱᱟ ᱠᱟᱱᱟ ᱾ ᱠᱟᱱᱟ ᱥᱮ ᱨᱟᱭᱯᱩᱨ ᱵᱞᱚᱠ ᱥᱮᱱᱟᱜ ᱠᱟᱛᱷᱟ ᱠᱟᱱᱟ ᱱᱚᱣᱟ ᱫᱚ ᱾
ᱟᱪᱪᱷᱟ ᱟᱪᱪᱷᱟ
ᱟᱫᱚ ᱯᱩᱭᱞᱳ ᱫᱚ ᱢᱤᱫᱴᱮᱱ ᱵᱟᱵᱟ ᱦᱚᱲ
ᱦᱳᱭ
ᱦᱮᱸ ᱥᱤᱭᱳᱜ ᱢᱟᱱᱮ ᱥᱤᱭᱳᱜ ᱮ ᱪᱟᱞᱟᱣ ᱞᱮᱱᱟ ᱢᱟᱱᱮ ᱫᱤᱱ ᱨᱮᱜᱮ ᱢᱟᱱᱮ ᱾ ᱡᱟᱣ ᱫᱤᱱ ᱞᱮᱠᱟᱜᱮ ᱮᱱ ᱦᱤᱞᱳᱜ ᱦᱚᱸ ᱥᱤᱭᱳᱜ ᱮ ᱪᱟᱞᱟᱣ ᱞᱮᱱᱟ ᱥᱮᱛᱟᱜ ᱨᱮ
ᱦᱳᱭ ᱦᱳᱭ ᱦᱳᱭ
ᱛᱟᱦᱞᱮ ᱩᱱ ᱚᱠᱛᱚ ᱨᱮ ᱥᱤ ᱥᱤᱛᱮ ᱥᱤ ᱥᱤᱛᱮ ᱟᱫᱚ ᱡᱟᱦᱟᱸ ᱱᱤᱠᱟᱹ ᱦᱟᱹᱫᱤ ᱢᱟᱹᱭᱟᱜ ᱡᱟᱦᱟᱸ ᱢᱩᱨᱛᱤ
ᱦᱳᱭ
ᱦᱳᱭ ᱥᱮ ᱡᱟᱦᱟᱸᱭ ᱠᱷᱟᱫᱤ ᱢᱟᱹᱭ ᱩᱱᱤ ᱫᱚ ᱚᱛ ᱞᱟᱛᱟᱨᱮ ᱛᱟᱦᱮᱸ ᱠᱟᱱᱟᱭ ᱟᱫᱚ ᱩᱱᱤ ᱵᱟᱵᱟ ᱦᱚᱲ ᱫᱚᱭ ᱥᱮᱡᱷᱟᱜ ᱠᱮᱫᱮᱭᱟ ᱡᱟᱦᱟᱸ ᱟᱭᱟᱜ ᱱᱟᱦ ᱱᱟᱦᱮᱞ ᱛᱮ᱾
ᱦᱳᱭ ᱦᱳᱭ
ᱚᱱᱟ ᱥᱮᱡᱷᱟᱜ ᱠᱮᱫᱮᱭᱟ ᱢᱩᱨ ᱨᱮ᱾ ᱛᱟᱞᱮ ᱩᱱ ᱚᱠᱛᱚ ᱨᱮᱫᱚ ᱠᱷᱟᱪᱮ ᱢᱟᱭᱟᱝ ᱡᱚᱨᱚᱜ ᱠᱟᱱᱟ᱾
ᱦᱳᱭ
ᱟᱫᱚᱻ ᱟᱫᱚ ᱩᱱᱤ ᱵᱟᱵᱟ ᱦᱚᱲ ᱫᱚ ᱫᱚᱢᱮ ᱵᱚᱛᱚᱨ ᱠᱟᱱᱟᱭ, ᱟᱡᱫᱚᱭ ᱞᱮᱫᱟᱭ ᱪᱤᱠᱟᱹᱛᱮ ᱱᱚᱣᱟ ᱫᱷᱤᱨᱤ ᱠᱷᱚᱱᱟᱜ ᱫᱚ ᱢᱟᱭᱟᱝ ᱡᱚᱨᱚᱜ ᱠᱟᱱᱟ᱾
ᱦᱳᱭ ᱦᱳᱭ
ᱛᱟᱦᱞᱮ ᱩᱱᱤ ᱵᱟᱵᱟ ᱦᱚᱲ ᱫᱚ ᱪᱮᱫ ᱮ ᱪᱤᱠᱟᱹ ᱠᱮᱜᱼᱟ᱾ ᱟᱨ ᱩᱱᱫᱚ ᱩᱱᱢᱟ ᱯᱟᱹᱦᱤᱞ ᱫᱚ ᱯᱷᱳᱱ ᱠᱚ ᱡᱩᱜᱽ ᱫᱚ ᱵᱟᱝ ᱛᱟᱦᱮᱸᱜ ᱠᱟᱱᱟ ᱡᱮ ᱠᱟᱹᱴᱤᱡ ᱦᱚᱦᱚ ᱜᱚᱫ ᱟᱭᱟ ᱡᱟᱦᱟᱸᱭ ᱜᱮ᱾ ᱦᱳᱭ ᱥᱮ ᱛᱟᱦᱞᱮ ᱩᱱ ᱚᱠᱛᱚ ᱪᱮᱫ ᱮ ᱪᱤᱠᱟᱹ ᱠᱮᱜᱼᱟ ᱩᱱᱤ ᱵᱟᱵᱟ ᱦᱚᱲ ᱫᱚ, ᱚᱱᱟ ᱡᱟᱦᱟᱸ ᱢᱩᱨᱛᱤ᱾
ᱦᱮᱸ
ᱥᱟᱵ ᱠᱟᱛᱮᱜ ᱜᱮᱻ ᱢᱟᱱᱮ ᱜᱚᱜ ᱠᱟᱛᱮᱜ ᱮ ᱢᱟᱱᱮ ᱰᱟᱝᱨᱤ ᱡᱚᱲᱟᱣ ᱠᱮᱫ ᱠᱤᱱᱟ ᱟᱫᱚ ᱚᱲᱟᱜ ᱥᱮᱫ ᱮ ᱨᱩᱣᱟᱹᱲ ᱠᱟᱱᱟ᱾ ᱟᱫᱚ ᱟᱨᱠᱤ ᱢᱟᱱᱮ ᱚᱲᱟᱜ ᱠᱷᱚᱱᱟᱜ ᱫᱚ ᱢᱟᱱᱮ ᱠᱷᱮᱛ ᱵᱟᱹᱫᱽ ᱠᱚᱫᱚ ᱠᱟᱹᱴᱤᱡ ᱥᱟᱺᱜᱤᱧ ᱧᱚᱜ ᱜᱮᱛᱟ ᱠᱚᱣᱟ᱾
ᱟᱪᱪᱷᱟ ᱟᱪᱪᱷᱟ᱾
ᱟᱫᱚ ᱩᱱ ᱚᱠᱛᱚ ᱨᱮ ᱨᱩᱣᱟᱹᱲ ᱥᱚᱢᱚᱭ ᱡᱤᱨᱟᱹᱜ ᱢᱟᱱᱮ ᱞᱟᱹᱭᱫᱟᱭ ᱠᱟᱹᱴᱤᱧ ᱞᱟᱸᱜᱟᱭᱮᱱᱟ ᱠᱟᱹᱴᱤᱧ ᱡᱤᱨᱟᱹᱣ ᱧᱚᱜᱚᱜᱼᱟ᱾
ᱦᱳᱭ
ᱛᱟᱞᱦᱮ ᱰᱟᱝᱨᱤ ᱠᱟᱹᱴᱤᱡ ᱛᱤᱸᱜᱩ ᱵᱟᱲᱟ ᱠᱮᱫ ᱠᱤᱱ ᱠᱤᱱ ᱛᱮ ᱦᱮᱸᱥᱮ, ᱰᱟᱝᱨᱤ ᱦᱚᱸᱠᱤᱱ ᱠᱟᱹᱴᱤᱡ ᱟᱹᱛᱤᱧ ᱠᱮᱫᱟ ᱠᱤᱱ ᱟᱡᱦᱚᱸ ᱠᱟᱹᱴᱤᱡ ᱡᱤᱨᱟᱹᱣ ᱧᱚᱜ ᱮᱱᱟ ᱫᱟᱨᱮ ᱵᱩᱴᱟᱹᱨ ᱨᱮ,
ᱟᱪᱪᱷᱟ ᱟᱪᱪᱷᱟ
ᱦᱳᱭ ᱟᱫᱚ ᱵᱟᱞᱤᱧ ᱫᱤᱥᱟᱹᱭᱮᱜᱼᱟ ᱚᱱᱟ ᱪᱮᱫ ᱫᱟᱨᱮ ᱛᱟᱦᱮᱸ ᱠᱟᱱᱟ, ᱢᱮᱱᱠᱷᱟᱱ ᱚᱱᱟ ᱫᱟᱨᱮ ᱵᱩᱴᱟᱹ ᱨᱮ ᱡᱤᱨᱟᱹᱣᱮᱱ ᱠᱷᱟᱱ ᱚᱱᱟ ᱫᱷᱤᱨᱤ ᱥᱮ ᱠᱷᱟᱫᱤ ᱢᱟᱹᱭ ᱚᱱᱟ ᱫᱟᱨᱮ ᱨᱮᱜᱮ ᱴᱮᱸᱰᱟᱨ ᱠᱮᱫᱮᱭᱟᱭ᱾
ᱟᱪᱪᱷᱟ ᱟᱪᱪᱷᱟ
ᱟᱨᱮ ᱡᱤᱨᱟᱹᱣᱮᱱᱟ᱾
ᱦᱳᱭ ᱦᱳᱭ᱾
ᱟᱫᱚ ᱢᱤᱫ ᱜᱷᱟᱹᱲᱤᱡ ᱡᱤᱨᱟᱹᱣ ᱢᱟᱱᱮ ᱡᱤᱨᱟᱹᱣ ᱚᱠᱛᱚ ᱢᱟᱱᱮ ᱢᱤᱫ ᱜᱷᱟᱹᱲᱤᱡ ᱯᱚᱨᱮ ᱮᱵᱷᱮᱱ ᱵᱟᱲᱟ ᱠᱟ ᱛᱮᱫ ᱟᱫᱚᱭ ᱫᱟᱭ ᱦᱮᱸ ᱟᱹᱰᱤᱪᱩᱨ ᱵᱮᱲᱟᱭᱱᱟ᱾ ᱫᱟᱠᱟ ᱠᱚ ᱵᱟᱹᱧ ᱡᱚᱢ ᱠᱟᱜᱼᱟ ᱚᱲᱟᱜ ᱪᱟᱞᱟᱜ ᱦᱩᱭᱩᱜ ᱛᱤᱧᱟᱹ,
ᱦᱳᱭ ᱦᱳᱭ ᱦᱳᱭ᱾
ᱛᱟᱞᱦᱮ ᱵᱮᱨᱮᱫ ᱵᱟᱲᱟ ᱠᱟᱛᱮᱫ ᱟᱫᱚᱭ ᱞᱟᱹᱭ ᱮᱫᱟ ᱱᱚᱣᱟ ᱦᱚᱸᱭ ᱤᱫᱤ ᱛᱚᱨᱟᱭᱟ ᱚᱲᱟᱜ᱾ ᱛᱟᱦᱞᱮ ᱩᱱ ᱚᱠᱛᱚᱨᱮ ᱡᱚᱠᱷᱚᱱ ᱚᱱᱟ ᱫᱷᱤᱨᱤ ᱥᱮ ᱡᱚᱠᱷᱚᱱ ᱠᱷᱟᱹᱱᱫᱤ ᱢᱟᱹᱭᱮ ᱛᱩᱞᱮ ᱠᱟᱱ
ᱦᱚᱭ᱾
ᱥᱮ ᱚᱱᱟ ᱢᱩᱨᱛᱤ ᱡᱚᱠᱷᱚᱱᱮ ᱛᱩᱞᱮᱫ ᱛᱚᱠᱷᱚᱱ ᱫᱚ ᱵᱟᱭ ᱛᱩᱞ ᱫᱟᱲᱮᱭᱟᱜ ᱠᱟᱱᱟ ᱜᱚᱝᱠᱮ᱾
ᱟᱪᱪᱷᱟ ᱟᱪᱪᱷᱟ ᱟᱪᱪᱷᱟ᱾
ᱟᱫᱚ ᱛᱟᱦᱚᱞᱮ ᱛᱚᱠᱷᱚᱱ ᱫᱚ ᱟᱹᱰᱤ ᱛᱚᱠᱷᱚᱱ ᱫᱚ ᱟᱨᱚ ᱵᱚᱛᱚᱨ ᱟᱠᱟᱱᱟ ᱛᱚᱠᱷᱚᱱ ᱫᱚ ᱜᱚᱝᱠᱮ᱾
ᱦᱳᱭ ᱦᱳᱭ᱾
ᱛᱟᱦᱚᱞᱮ ᱩᱱ ᱚᱠᱛᱚ ᱨᱮ ᱚᱱᱟ ᱫᱷᱤᱨᱤ ᱫᱚ ᱟᱫᱚ ᱚᱸᱰᱮ ᱜᱮ ᱫᱚᱜ ᱦᱚᱴᱚ ᱠᱟᱫᱟᱭ᱾
ᱟᱪᱪᱷᱟ ᱦᱳᱭ᱾
ᱟᱨ ᱚᱱᱮ ᱡᱮ ᱜᱚᱝᱠᱮ ᱚᱱᱮ ᱢᱩᱨᱮ ᱢᱟᱱᱮ ᱤᱭᱟᱹ ᱡᱷᱟᱜ ᱠᱟᱫᱮᱭᱟᱭ᱾ ᱢᱟᱱᱮ ᱥᱤ ᱪᱷᱟᱜ ᱟᱠᱟᱫᱮᱭᱟᱭ᱾ ᱚᱱᱟ ᱠᱷᱟᱹᱛᱤᱨ ᱜᱮ ᱩᱱᱤᱭᱟᱜ ᱧᱩᱛᱩᱢ ᱫᱚ ᱦᱩᱭᱱᱟ ᱠᱷᱫᱤᱨᱟᱱᱤ ᱾
ᱟᱪᱪᱷᱟ ᱪᱷᱟ ᱟᱪᱪᱷᱟ ᱪᱷᱟ᱾
ᱟᱨ ᱠᱤᱪᱷᱩ ᱫᱤᱱ ᱯᱚᱨᱮ ᱧᱮᱞᱱᱟ ᱡᱮ ᱵᱟᱝ ᱢᱟ ᱩᱱᱤ ᱨᱮᱱ ᱜᱤᱫᱟᱹᱨ ᱯᱤᱫᱟᱹᱨ ᱠᱚᱦᱚᱸ ᱠᱚ ᱦᱩᱭ ᱟᱠᱟᱱᱟ᱾ ᱚᱱᱟ ᱠᱚᱨᱮᱜ ᱜᱮ ᱢᱮᱱᱟᱜ ᱟᱠᱟᱜ ᱠᱚᱣᱟ᱾
ᱦᱳᱭ᱾
ᱟᱨ ᱟᱹᱞᱤᱧ ᱦᱚᱸ ᱪᱟᱞᱟᱣ ᱦᱚᱞᱤᱧ ᱪᱟᱞᱟᱣ ᱵᱟᱲᱟᱣ ᱠᱟᱱᱟ ᱾ ᱟᱹᱞᱤᱧ ᱦᱚᱸ ᱧᱮᱞ ᱦᱚᱸᱞᱤᱧ ᱧᱮᱞ ᱟᱠᱟᱜᱼᱟ ᱾
ᱟᱪᱪᱷᱟ ᱟᱪᱪᱷᱟ᱾
ᱦᱳᱭ᱾
ᱟᱨ ᱛᱟᱦᱞᱮ ᱱᱮᱛᱟᱨ ᱫᱚ ᱛᱟᱞᱦᱮ, ᱟᱠᱚᱣᱟᱜ ᱜᱷᱟᱨᱚᱸᱡᱽ ᱠᱚᱫᱚ ᱢᱮᱱᱟᱜ ᱜᱮᱭᱟ ᱥᱮ ᱢᱮᱱᱟᱜ ᱟᱠᱟᱫ ᱠᱚᱜᱮᱭᱟ ᱟᱠᱚ ᱠᱚᱦᱚᱸ?
ᱚᱠᱚᱭ ᱜᱚᱝᱠᱮ ᱢᱟᱱᱮ ᱡᱟᱦᱟᱸᱭ ᱩᱱᱤ ᱵᱟᱵᱟ ᱦᱚᱲ ᱢᱟᱱᱮ ᱥᱤ ᱧᱟᱢ ᱞᱮᱫ
ᱦᱳᱭ ᱦᱳᱭ ᱦᱳᱭ᱾
ᱵᱟᱝᱟ ᱜᱚᱢᱠᱮ ᱚᱱᱟ ᱫᱚ ᱟᱹᱰᱤ ᱢᱟᱱᱮ ᱟᱭᱢᱟ ᱟᱹᱰᱤ ᱫᱤᱱ ᱨᱮᱱᱟᱜ ᱠᱟᱛᱷᱟ ᱠᱟᱱᱟ ᱚᱱᱟᱫᱚ᱾
ᱟᱪᱪᱷᱟ ᱪᱷᱟ ᱢᱟᱱᱮ ᱥᱮᱫᱟᱭ ᱧᱚᱜ ᱨᱮᱱᱟᱜ ᱜᱮ ᱟᱨ ᱪᱮᱜ,
ᱥᱮᱫᱟᱭ ᱨᱮᱱᱟᱜ ᱠᱟᱛᱷᱟ ᱠᱟᱱ ᱜᱮᱭᱟ, ᱱᱤᱛᱚᱜ ᱫᱚ ᱵᱟᱹᱱᱩᱜ ᱠᱚᱣᱟ ᱦᱤᱛᱚᱜ ᱫᱚ ᱾
ᱟᱪᱪᱷᱟ᱾
ᱦᱳᱭ ᱦᱳᱭ, ᱢᱟᱱᱮ ᱜᱚᱢᱠᱮ ᱵᱤᱥᱤ ᱢᱟᱱᱮ ᱜᱚᱢᱠᱮ ᱵᱤᱥᱤ ᱞᱟᱦᱟ ᱨᱮᱱᱟᱜ ᱠᱟᱛᱷᱟ ᱦᱚᱸ ᱵᱟᱝ ᱠᱟᱱᱟ ᱱᱚᱸᱰᱮ ᱫᱚ, ᱦᱮᱸ ᱱᱚᱣᱟ ᱫᱚ ᱢᱚᱴᱟᱢᱩᱴᱤ ᱥᱳᱛᱛᱳᱨ ᱵᱚᱪᱷᱚᱨ ᱜᱟᱱ, ᱵᱷᱚᱨᱚᱱ ᱩᱱᱟᱹᱜ ᱦᱚ ᱵᱟᱝ ᱦᱩᱭᱩᱜᱼᱟ᱾ ᱢᱚᱴᱟ ᱢᱩᱴᱤ ᱪᱚᱞᱞᱤᱥ ᱵᱚᱪᱷᱚᱨ ᱜᱟᱱ ᱦᱩᱭᱩᱜᱼᱟ ᱜᱚᱝᱠᱮ ᱾ ᱟᱫᱚ ᱩᱱᱠᱩ ᱢᱟᱱᱮ ᱡᱟᱦᱟᱸᱭ ᱦᱚᱲᱮᱡ ᱧᱟᱢ ᱞᱮᱫᱟ, ᱡᱟᱦᱟᱸᱭ ᱦᱚᱲᱮ ᱧᱟᱢ ᱞᱮᱫᱮᱭᱟ, ᱩᱱᱤ ᱦᱚᱲ ᱫᱚ ᱟᱫᱚ ᱱᱤᱛᱚᱜ ᱫᱚ ᱵᱟᱹᱱᱩᱜ ᱟᱠᱟᱫᱮᱭᱟ ᱾
ᱟᱪᱪᱷᱟ ᱟᱪᱪᱷᱟ ᱟᱪᱪᱷᱟ᱾
ᱦᱳᱭ ᱜᱚᱝᱠᱮ᱾
ᱟᱨ ᱛᱟᱞᱦᱮ ᱢᱟᱱᱮ ᱦᱮᱸ ᱚᱱᱟ ᱢᱟ ᱦᱟᱸᱜ ᱱᱟᱯᱟᱭ ᱠᱟᱛᱷᱟ ᱜᱮ ᱟᱸᱡᱚᱢ ᱠᱮᱜᱼᱟ ᱞᱤᱧ, ᱛᱚᱵᱮ ᱟᱵᱮᱱ ᱡᱮᱢᱚᱱ ᱱᱚᱜᱼᱟ ᱱᱟᱦᱟᱸᱜ ᱡᱩᱨᱤᱯ ᱯᱟᱹᱨᱤ ᱭᱟᱜ ᱠᱟᱛᱷᱟ ᱵᱤᱱ ᱞᱟᱹᱭ ᱥᱚᱫᱚᱨ ᱠᱮᱜᱼᱟ,
ᱦᱳᱭ ᱦᱳᱭ᱾
ᱟᱹᱰᱤ ᱡᱩᱛ ᱜᱮ ᱦᱟᱸᱜ ᱞᱤᱧ ᱵᱩᱡᱽ ᱠᱮᱫᱟ᱾ ᱨᱟᱹᱥᱠᱟᱹ ᱞᱤᱧ ᱟᱴᱠᱟᱨ ᱠᱮᱜᱼᱟ ᱾ ᱛᱚ ᱟᱹᱞᱤᱧ ᱦᱚᱸ ᱚᱱᱠᱟᱜᱮ ᱦᱟᱸᱜ ᱞᱤᱧ ᱞᱟᱹᱭᱫᱟ ᱟᱵᱚ ᱡᱮ ᱱᱚᱜᱼᱚᱭ, ᱮᱸᱜ ᱟᱵᱚ ᱠᱷᱮᱨᱣᱟᱞ ᱦᱚᱯᱚᱱ ᱠᱚ ᱮᱴᱟᱜ ᱫᱤᱠᱩ ᱪᱷᱟᱹᱛᱤᱠ ᱠᱚᱦᱚᱸ ᱵᱚᱱ ᱟᱹᱜᱩᱭᱮᱫ ᱠᱚᱜᱮᱭᱟ᱾ ᱟᱨ ᱟᱵᱚᱨᱮᱱ ᱥᱟᱱᱛᱟᱲ, ᱢᱟᱹᱭ ᱛᱟᱠᱚ ᱵᱟᱹᱦᱩ ᱛᱟᱠᱚ ᱦᱚᱸ ᱮᱴᱟᱜ ᱫᱤᱠᱩ ᱪᱷᱟᱹᱛᱤᱠ ᱴᱷᱮᱱ ᱠᱷᱚᱱ ᱦᱟᱸᱜ ᱠᱚ ᱡᱟᱶᱟᱭᱚᱜ ᱠᱟᱱᱟ ᱾ ᱟᱫᱚ ᱱᱚᱜᱼᱚ ᱱᱚᱣᱟ ᱤᱫᱤ ᱠᱟᱛᱮᱫ ᱟᱹᱵᱤᱱ ᱡᱩᱫᱤ ᱡᱟᱦᱟᱸ ᱛᱤᱱᱟᱹᱜ ᱵᱤᱱ ᱵᱟᱲᱟᱭ ᱠᱷᱟᱱ ᱡᱮ ᱛᱤᱱᱟᱹᱜ ᱜᱟᱱ ᱴᱷᱤᱠ ᱦᱩᱭᱩᱜ ᱠᱟᱱ ᱛᱟᱵᱚᱱᱟ ᱥᱮ ᱡᱚᱛᱷᱟᱛ ᱦᱩᱭᱩᱜ ᱠᱟᱱ ᱛᱟᱵᱚᱱᱟ, ᱥᱮ ᱵᱟᱹᱲᱤᱡ ᱦᱩᱭᱩᱜ ᱠᱟᱱ ᱛᱟᱵᱚᱱᱟ ᱾ ᱡᱩᱫᱤ ᱠᱟᱹᱴᱤᱡ ᱵᱤᱱ ᱞᱟᱹᱭ ᱥᱚᱫᱚᱨ ᱫᱟᱲᱮᱭᱟᱜ ᱠᱷᱟᱱ,
ᱦᱳᱭ ᱦᱳᱭ ᱦᱳᱭ ᱜᱚᱢᱠᱮ ᱚᱱᱟ ᱫᱚᱞᱤᱧ ᱞᱟᱹᱭᱟ ᱮᱠᱫᱚᱢ ᱞᱤᱧ ᱞᱟᱹᱭᱟ, ᱢᱮᱱᱠᱷᱟᱱ ᱜᱚᱢᱠᱮ ᱟᱞᱟᱝᱟᱜ ᱫᱚ ᱠᱟᱹᱴᱤᱡ ᱚᱠᱛᱚ ᱠᱟᱹᱴᱤᱡ ᱠᱚᱢ ᱜᱮᱭᱟ ᱥᱮ ᱠᱚᱢ ᱫᱷᱟᱨᱟ ᱧᱚᱜ ᱜᱮᱭᱟ᱾
ᱟᱪᱪᱷᱟ ᱟᱪᱪᱷᱟ ᱪᱪᱷᱟ᱾
ᱟᱫᱚ ᱦᱟᱸᱜ ᱜᱚᱝᱠᱮ ᱟᱹᱧ ᱞᱟᱹᱭᱮᱜᱼᱟ ᱯᱚᱨᱮᱨ ᱠᱚᱞ ᱨᱮ ᱱᱚᱣᱟ ᱫᱚᱞᱟᱝ ᱜᱟᱞᱢᱟᱨᱟᱣ ᱞᱮᱠᱷᱟᱱ ᱜᱮ ᱟᱹᱰᱤ ᱱᱟᱯᱟᱭᱚᱜᱼᱟ᱾
ᱟᱪᱪᱷᱟ ᱟᱪᱪᱷᱟ ᱦᱳᱭ ᱚᱱᱟ ᱦᱚᱸ ᱱᱟᱯᱟᱭ ᱠᱟᱛᱷᱟ ᱠᱟᱱᱟ ᱛᱟᱦᱚᱞᱮ ᱦᱟᱸᱜ ᱟᱨᱚ ᱦᱟᱸᱜ ᱱᱚᱝᱠᱟ ᱜᱮ ᱨᱚᱯᱚᱲᱚᱜ ᱦᱩᱭᱩᱜᱼᱟ, ᱥᱚᱢᱚᱭ ᱠᱚ ᱟᱢᱟᱜ ᱦᱩᱭ ᱦᱤᱡᱩᱜ ᱠᱟᱱᱟ ᱦᱮᱸ ᱵᱟᱝ?
ᱦᱳᱭ ᱜᱚᱝᱠᱮ, ᱟᱹᱵᱤᱱ ᱥᱟᱞᱟᱜ ᱜᱟᱞᱢᱟᱨᱟᱣ ᱠᱟᱛᱮ ᱛᱮᱜ ᱟᱹᱰᱤ ᱨᱟᱹᱥᱠᱟᱹᱞᱤᱧ ᱟᱹᱭᱠᱟᱹᱣ ᱠᱮᱜᱼᱟ ᱨᱟᱹᱥᱠᱟᱹ ᱞᱤᱧ ᱟᱴᱠᱟᱨ ᱠᱮᱜᱼᱟ᱾
ᱦᱳᱭ ᱦᱳᱭ ᱦᱳᱭ ᱟᱹᱞᱤᱧ ᱦᱚᱸ ᱚᱝᱠᱟᱜᱮ ᱨᱟᱹᱥᱠᱟᱹ ᱞᱤᱧ ᱟᱴᱠᱟᱨ ᱠᱮᱫᱟ ᱦᱟᱸᱜ ᱟᱸ ᱡᱟᱦᱟᱸ ᱛᱤᱱᱟᱹᱜ ᱵᱟᱹᱞᱤᱧ ᱵᱟᱰᱟᱭ ᱠᱟᱱ ᱛᱟᱦᱮᱱᱟ ᱟᱹᱰᱤᱞᱠᱟᱱ ᱦᱟᱸᱜ
ᱦᱳᱭ ᱜᱚᱝᱠᱮ ᱢᱟᱱᱮ ᱟᱹᱰᱤ ᱟᱭᱢᱟ, ᱟᱭ ᱟᱭᱢᱟ ᱢᱟᱱᱮ ᱟᱭᱢᱟ ᱟᱭᱢᱟ ᱢᱟᱱᱮ ᱠᱟᱛᱷᱟ ᱢᱮᱱᱟᱜᱼᱟ, ᱡᱟᱦᱟᱸ ᱯᱟᱦᱤᱞ ᱦᱚᱲ ᱥᱮ ᱫᱩᱫᱩ ᱜᱚ ᱥᱮ, ᱫᱟᱹᱫᱩ ᱢᱟᱢᱟ ᱟᱭᱳᱣᱟᱜ ᱜᱚᱞᱯᱷᱚ ᱢᱟᱱᱮ ᱩᱱᱠᱩ ᱴᱷᱮᱡ ᱠᱷᱚᱱᱟᱜ ᱟᱸᱡᱚᱢ ᱟᱠᱟᱱᱟ᱾
ᱦᱚᱭ ᱦᱚᱭ ᱦᱚᱭ ᱦᱚᱭ